ᱦᱮᱞᱳᱣ
ᱦᱮᱸ ᱦᱮᱞᱳ
ᱡᱚᱦᱟᱨ ᱜᱮ
ᱦᱮᱸ ᱦᱮᱸ ᱡᱚᱦᱟᱨ ᱜᱮ ᱞᱟᱹᱭᱮᱫ ᱟᱹᱧ ᱡᱮ ᱨᱚᱲ ᱠᱚ ᱱᱟᱯᱟᱭ ᱜᱮ ᱟᱸᱡᱚᱢᱚᱜ ᱠᱟᱱᱟ ᱛᱚ
ᱦᱳᱭ ᱱᱟᱯᱟᱭ ᱜᱮ ᱟᱸᱡᱚᱢᱚᱜ ᱠᱟᱱᱟ
ᱟᱪᱪᱷᱟ ᱛᱚ ᱪᱮᱫ ᱠᱚ ᱪᱤᱠᱟ. ᱵᱟᱲᱟ ᱦᱩᱭᱩᱜ ᱠᱟᱱᱟ
ᱪᱮᱫ ᱦᱚᱸ ᱵᱟᱝ ᱱᱤᱛᱚᱜ ᱫᱚ ᱱᱚᱜᱼᱚᱭ ᱚᱲᱟᱜ ᱥᱮᱫ ᱨᱮᱜᱮ ᱫᱩᱲᱩᱵ ᱵᱟᱲᱟ ᱦᱩᱭ ᱠᱟᱱᱟ ᱟᱨ ᱟᱵᱮᱱ ᱫᱚ ᱪᱮᱫ ᱵᱮᱱ ᱪᱤᱠᱟᱹᱭ ᱫᱟ
ᱦᱚᱸ ᱟᱹᱞᱤᱧ ᱦᱚᱸ ᱱᱤᱛᱚᱜ ᱫᱚ ᱚᱲᱟᱜ ᱠᱚᱨᱮ ᱜᱮ ᱢᱮᱱᱟᱜ ᱞᱤᱧᱟᱹ
ᱟᱪᱪᱷᱟ ᱡᱚᱢ ᱵᱟᱲᱟ ᱠᱚᱫᱚ ᱦᱩᱭᱮᱱᱟ ᱥᱮ ᱟᱹᱣᱨᱤ
ᱡᱚᱢ ᱠᱚᱫᱚ ᱦᱟᱸᱜ ᱟᱹᱣᱨᱤᱭᱟᱜ ᱱᱚᱜᱼᱚᱭ ᱤᱥᱤᱱ ᱵᱟᱥᱟᱝ ᱠᱚ ᱦᱩᱭᱩᱜ ᱠᱟᱱ ᱜᱮᱭᱟ ᱟᱹᱣᱨᱤ ᱡᱚᱢ ᱫᱚ ᱦᱟᱸᱜ ᱟᱹᱣᱨᱤᱭᱟᱜᱼᱟ
ᱚ ᱟᱪᱪᱷᱟ
ᱦᱳᱭ ᱟᱫᱚ ᱟᱹᱵᱤᱱ ᱜᱮ ᱡᱚᱢ ᱵᱟᱲᱟ ᱦᱩᱭᱮᱱᱟ ᱥᱮ
ᱵᱟᱝᱟ ᱡᱚᱢ ᱵᱟᱲᱟ ᱫᱚ ᱟᱹᱣᱨᱤ ᱦᱩᱭᱩᱜᱼᱟ ᱱᱚᱜᱼᱚᱭ ᱟᱨ ᱢᱤᱫ ᱜᱷᱟᱹᱲᱤᱡ ᱯᱚᱨᱮ ᱦᱟᱸᱜ ᱪᱟᱞᱟᱜ ᱦᱩᱭᱩᱜᱼᱟ ᱡᱚᱢ ᱵᱟᱲᱟ ᱦᱳᱭᱳᱜᱼᱟ
ᱟᱪᱪᱷᱟ
ᱦᱳᱭ ᱛᱟᱦᱚᱞᱮ ᱱᱟᱥᱮᱱᱟᱜ ᱟᱵᱮᱱᱟᱜ ᱩᱯᱨᱩᱢ ᱠᱟᱹᱴᱤᱡ ᱞᱟᱹᱭ ᱧᱚᱜ ᱵᱮᱱ
ᱩᱯᱨᱩᱢ ᱢᱟ ᱦᱟᱸᱜ ᱟᱹᱵᱤᱱ ᱜᱮ ᱢᱟ ᱞᱟᱹᱭ ᱵᱮᱱ
ᱟᱪᱪᱷᱟ ᱟᱹᱞᱤᱧᱟᱜ ᱩᱯᱨᱩᱢ ᱫᱚ ᱟᱨ ᱟᱹᱞᱤᱧ ᱟᱛᱳ ᱫᱤᱥᱚᱢ ᱫᱚ ᱦᱩᱭᱩᱜ ᱠᱟᱱᱟ ᱱᱚᱛᱮ ᱵᱟᱸᱫᱽᱣᱟᱱ ᱟᱸᱡᱚᱢ ᱟᱠᱟᱫᱟ ᱵᱮᱱ ᱛᱚ
ᱟᱸᱡᱚᱢ ᱦᱩᱭ ᱟᱠᱟᱱᱟ ᱵᱟᱱᱫᱷᱚᱣᱟᱱ ᱠᱚᱫᱚ
ᱦᱳᱭ ᱵᱟᱸᱫᱽᱣᱟᱱ ᱥᱮᱱ ᱟᱨ ᱟᱞᱮ ᱚᱲᱟᱜ ᱨᱮᱫᱚ ᱯᱩᱱ ᱦᱚᱲ ᱢᱮᱱᱟᱜ ᱞᱮᱭᱟ ᱤᱧ ᱢᱤᱱᱟᱹᱧᱟ ᱟᱨ ᱤᱧ ᱵᱚᱠᱚᱧ ᱢᱮᱱᱟᱭᱟ ᱟᱨ ᱜᱚ ᱵᱟᱵᱟ ᱢᱮᱱᱟᱜ ᱠᱤᱱᱟ
ᱟᱪᱷᱟ ᱱᱟᱯᱟᱭ ᱠᱟᱛᱷᱟ ᱜᱮ ᱛᱟᱦᱮᱞᱮ
ᱦᱳᱭ ᱟᱯᱮᱜᱮ ᱪᱮᱫ ᱞᱮᱠᱟ ᱟᱵᱤᱱ ᱩᱯᱨᱩᱢ ᱠᱟᱹᱴᱤᱡ ᱞᱟᱹᱭ ᱧᱚᱜᱵᱤᱱ
ᱟᱞᱮ ᱫᱚ ᱦᱟᱸᱜ ᱱᱚᱜᱼᱚᱭ ᱥᱤᱞᱫᱟᱹ ᱥᱮᱫ ᱟᱸᱡᱚᱢ ᱟᱠᱟᱫᱟᱵᱤᱱ ᱛᱚ ᱚᱱᱟ ᱯᱟᱴᱟᱵᱤᱸᱫᱟᱹ ᱦᱩᱭᱩᱜ ᱜᱮᱫᱚ
ᱦᱳᱭ ᱦᱳᱭ ᱟᱸᱡᱚᱢ ᱟᱠᱟᱫᱟᱞᱤᱧ ᱪᱟᱞᱟᱣ ᱵᱟᱲᱟ ᱦᱳᱭ ᱟᱠᱟᱱᱟ ᱚᱸᱰᱮ ᱯᱟᱛᱟ ᱧᱮᱞ ᱚᱱᱟ ᱯᱟᱴᱟ ᱵᱤ
ᱱᱟᱯᱟᱭ ᱠᱟᱛᱷᱟᱜᱮ ᱛᱟᱦᱞᱮ ᱦᱳᱭ ᱚᱱᱟ ᱥᱩᱨ ᱦᱟᱸᱜ ᱟᱞᱮᱫᱚ
ᱚᱻ ᱟᱪᱪᱷᱟ ᱟᱪᱪᱷᱟ
ᱛᱚ ᱫᱟᱜ ᱡᱟᱹᱯᱩᱫ ᱠᱚᱫᱚ ᱪᱮᱫ ᱞᱮᱠᱟ ᱟᱯᱮᱥᱮᱫ
ᱱᱚᱛᱮ ᱫᱚ ᱫᱟᱜ ᱡᱟᱹᱯᱩᱫ ᱫᱚ ᱵᱟᱭ ᱫᱟᱜ ᱡᱟᱹᱯᱩᱫᱼᱮᱫᱟ ᱥᱮᱛᱟᱜ ᱵᱮᱲᱟ ᱮᱱᱠᱟ ᱱᱟᱥᱮᱱᱟᱜᱼ ᱮ ᱫᱟᱜ ᱵᱟᱲᱟ ᱠᱮᱫᱟ ᱮᱱᱠᱷᱟᱱ ᱡᱟ ᱫᱤᱱ ᱜᱮ ᱨᱤᱢᱤᱞ ᱨᱤᱢᱤᱞ ᱛᱟᱦᱮᱸᱭᱮᱱᱟ ᱤᱱᱟᱹ ᱯᱚᱨ ᱫᱚ ᱟᱫᱚ ᱵᱟᱭ ᱫᱟᱜ ᱡᱟᱲᱤ ᱟᱠᱟᱫᱟ
ᱚ ᱱᱚᱛᱮ ᱦᱚᱸ ᱚᱱᱠᱟ ᱜᱮ ᱱᱚᱛᱮ ᱫᱚ ᱥᱮᱛᱟᱜ ᱠᱷᱚᱱ ᱜᱮ ᱛᱮᱦᱮᱧ ᱫᱚ ᱫᱟᱜ ᱟᱠᱟᱫ ᱜᱮᱭᱟᱭ ᱦᱚᱞᱟ ᱫᱚ ᱯᱷᱟᱸᱠᱟ ᱜᱮ ᱛᱟᱦᱮᱸ ᱠᱟᱱᱟ ᱛᱮᱦᱮᱧ ᱫᱚ ᱥᱮᱛᱟᱜ ᱠᱷᱚᱱ ᱜᱮ ᱫᱟᱜ ᱟᱠᱟᱫᱟ
ᱦᱳᱭ ᱦᱳᱭ ᱛᱟᱦᱮᱞᱮ ᱟᱯᱮᱥᱮᱱ ᱫᱚ ᱪᱟᱥ ᱵᱟᱥ ᱠᱟᱹᱢᱤ ᱠᱚᱫᱚ ᱮᱛᱚᱦᱚᱵ ᱟᱠᱟᱱᱟ ᱥᱮ ᱵᱟᱝᱟ
ᱪᱟᱥ ᱠᱟᱹᱢᱤ ᱫᱚ ᱦᱟᱸᱜ ᱡᱟᱦᱟᱸᱭ ᱢᱤ ᱢᱟᱱᱮ ᱢᱤᱢᱤᱫ ᱦᱚᱲ ᱫᱚ ᱞᱟᱦᱟᱛᱮ ᱛᱚᱞᱟᱣᱠᱚ ᱢᱟᱱᱮ ᱮᱨ ᱟᱯᱷᱚᱨ ᱟᱠᱟᱫᱟ ᱩᱱᱠᱩ ᱫᱚ ᱦᱟᱸᱜ ᱠᱚ ᱮᱦᱚᱵ ᱜᱚᱫ ᱠᱟᱫᱟ ᱟᱨ ᱟᱞᱮ ᱫᱚ ᱦᱟᱸᱜ ᱫᱮᱨᱤ ᱧᱚᱜ ᱠᱟᱛᱮᱫ ᱜᱮᱞᱮ ᱮᱨ ᱟᱯᱷᱚᱨ ᱠᱟᱫᱟ ᱚᱱᱟᱛᱮ ᱟᱹᱣᱨᱤ ᱟᱞᱮᱥᱮᱫ ᱢᱟᱱᱮ ᱟᱞᱮ ᱟᱹᱣᱨᱤ ᱞᱮ ᱨᱚᱦᱚᱭᱟ ᱦᱟᱸᱜ
ᱚ ᱟᱪᱪᱷᱟ
ᱦᱳᱭ ᱟᱯ ᱜᱮ ᱦᱮᱸ ᱟᱯᱮ ᱫᱚ ᱢᱟᱱᱮ ᱮᱦᱚᱵ ᱜᱚᱫ ᱠᱟᱫᱟ ᱯᱮᱥᱮ ᱟᱹᱣᱨᱤ
ᱦᱳᱭ ᱟᱫᱚ ᱟᱹᱞᱤᱧ ᱫᱚ ᱱᱤᱡᱮᱨᱟᱜ ᱟᱹᱛᱩ ᱫᱤᱥᱚᱢ ᱨᱮᱫᱚ ᱵᱟᱹᱱᱩᱜ ᱞᱤᱧᱟ ᱛᱚ ᱟᱹᱞᱤᱧ ᱦᱚᱸ ᱯᱟᱲᱦᱟᱜ ᱠᱟᱱᱟᱞᱤᱧ ᱱᱤᱛᱚᱜ ᱫᱚ ᱱᱛᱮ ᱟᱨᱟᱢᱵᱟᱜᱽ ᱥᱮᱫ ᱨᱮ ᱦᱳᱥᱴᱮᱞ ᱨᱮ ᱞᱤᱧ ᱛᱟᱦᱮᱱᱟ ᱛᱚ ᱚᱱᱛᱮᱱᱟᱜ ᱦᱚᱭ ᱦᱤᱸᱥᱤᱫ ᱠᱚᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ
ᱚ ᱟᱫᱚ ᱦᱟᱸᱜ ᱠᱷᱚᱵᱚᱨ ᱠᱚᱦᱚᱸ ᱵᱟᱵᱤᱱ ᱦᱟᱛᱟᱣ ᱟᱠᱟᱫᱟ ᱚᱲᱟᱜ ᱠᱚᱥᱮᱫ ᱩᱱᱟᱹᱜ ᱫᱚ
ᱵᱟᱝᱟ ᱵᱟᱝ ᱠᱷᱚᱵᱚᱨ ᱠᱚᱫᱚ ᱵᱟᱝ ᱦᱟᱛᱟᱣ ᱵᱟᱲᱟ ᱦᱩᱭ ᱟᱠᱟᱱᱟ ᱦᱚᱞᱟ ᱢᱟᱦᱫᱷᱮᱨᱜᱮ ᱯᱷᱳᱱ ᱵᱟᱲᱟ ᱦᱩᱭ ᱞᱮᱱᱟ ᱟᱫᱚ ᱩᱱ ᱥᱚᱢᱚᱭ ᱢᱟ ᱞᱟᱹᱭ ᱠᱮᱫᱟᱭ ᱡᱮ ᱫᱟᱜ ᱫᱚ ᱚᱱᱠᱟ ᱵᱟᱭ ᱫᱟᱜ ᱡᱟᱲᱤᱭᱟ ᱟᱠᱟᱫᱟ ᱟᱨ ᱛᱚᱞᱟ ᱠᱚᱦᱚᱸ ᱟᱹᱣᱨᱤ ᱦᱟᱨᱟ ᱧᱚᱜᱚᱜᱼᱟ ᱛᱚ ᱱᱤᱛᱚᱜ ᱫᱚ ᱪᱟᱥᱵᱟᱥ ᱠᱟᱹᱢᱤ ᱠᱟ ᱮᱛᱚᱦᱚᱵᱚᱜᱼᱟ
ᱟᱪᱪᱷᱟ
ᱛᱚ ᱟᱵᱤᱱ ᱫᱚ ᱛᱟᱦᱚᱞᱮ ᱪᱮᱫ ᱯᱟᱲᱦᱟᱣᱜ ᱠᱟᱱ ᱜᱮᱭᱟᱵᱤᱱ ᱥᱮ ᱡᱟᱦᱟᱱᱟᱜ ᱠᱚ ᱠᱟᱹᱢᱤ ᱵᱟᱲᱟᱭᱮᱫᱼᱟ ᱵᱤᱱ
ᱠᱟᱹᱢᱤ ᱥᱟᱶ ᱚᱞᱚᱜ ᱯᱟᱲᱦᱟᱣ ᱢᱟᱱᱮ ᱚᱞᱚᱜ ᱯᱟᱲᱦᱟᱣ ᱦᱚᱸ ᱪᱟᱞᱟᱜ ᱠᱟᱱ ᱜᱮᱭᱟ ᱱᱤᱛᱚᱜ ᱫᱚ ᱚᱱᱟ ᱥᱟᱶᱛᱮ ᱠᱟᱹᱢᱤ ᱠᱚᱫᱚ ᱦᱟᱸᱜ ᱚᱱᱠᱟ ᱫᱚ ᱵᱟᱝ ᱜᱮ ᱚᱞᱚᱜ ᱯᱟᱲᱦᱟᱣ ᱜᱮ ᱪᱟᱞᱟᱜ ᱠᱟᱱᱟ ᱦᱟᱸᱜ
ᱟᱪᱷᱟ ᱚᱞᱚᱜ ᱯᱟᱲᱦᱟᱣ ᱛᱚ
ᱯᱷᱨᱤ ᱦᱮᱸ ᱢᱟ ᱞᱟᱹᱭ ᱢᱮ
ᱚᱞᱚᱜ ᱯᱟᱲᱦᱟᱣ ᱫᱚ ᱚᱠᱟ ᱨᱮᱵᱤᱱ ᱯᱟᱲᱦᱟᱜ ᱠᱟᱱᱟ
ᱚᱱᱟ ᱫᱚ ᱦᱟᱸᱜ ᱱᱚᱛᱮ ᱟᱞᱮ ᱱᱚᱛᱮ ᱥᱮᱫ ᱨᱮᱜᱮ ᱱᱚᱜᱚᱭ ᱡᱷᱟᱲᱜᱨᱟᱢ ᱚᱱᱛᱮ ᱨᱮ ᱦᱟᱸ
ᱟᱪᱷᱟ ᱛᱚ ᱪᱮᱫ ᱞᱮᱠᱟ ᱤᱥᱠᱩᱞ ᱨᱮ ᱥᱮ ᱱᱚᱝᱠᱟ ᱠᱚᱞᱮᱡᱽ ᱠᱚᱨᱮ
ᱤᱥᱠᱩᱞ ᱫᱚ ᱵᱟᱝ ᱚᱱᱠᱟ ᱠᱚᱞᱮᱡᱽ ᱨᱮᱜᱮ ᱦᱟᱸᱜ ᱱᱤᱛᱚᱜ ᱫᱚ ᱪᱟᱞᱟᱜ ᱠᱟᱱᱟ ᱤᱥᱠᱩᱞ ᱠᱚᱫᱚ ᱠᱚᱢᱯᱞᱤᱴ ᱟᱠᱟᱱᱟ ᱦᱟᱸᱜ
ᱟᱪᱪᱷᱟ ᱟᱪᱷᱟᱷᱟ ᱱᱟᱯᱟᱭ ᱠᱟᱛᱷᱟ ᱠᱟᱱᱟ
ᱟᱹᱵᱤᱱ ᱫᱚ
ᱦᱮᱸ ᱟᱹᱞᱤᱧ ᱱᱚᱜᱼᱚᱭ ᱠᱚᱞᱮᱡᱽ ᱨᱮ ᱢᱟᱱᱮ ᱵᱟᱨ ᱯᱷᱤᱥ ᱥᱮᱢ ᱞᱤᱧ ᱮᱢ ᱮᱫᱟ
ᱟᱪᱪᱷᱟ ᱱᱟᱯᱟᱭ ᱠᱟᱛᱷᱟ ᱜᱮ ᱛᱟᱦᱚᱞᱮ
ᱦᱳᱭ ᱟᱨ ᱟ, ᱵᱤ ᱦᱳᱭ ᱱᱤᱛᱚᱜ ᱥᱩᱢᱩᱝ ᱫᱚ ᱚᱲᱟᱜ ᱠᱚᱨᱮ ᱫᱚ ᱱᱟᱯᱟᱭ ᱵᱟᱲᱟᱜ ᱜᱮ ᱢᱮᱱᱟᱜ ᱠᱚᱣᱟ ᱟᱯᱮ ᱚᱲᱟᱜ ᱦᱚᱲ ᱜᱮ ᱪᱮᱫ ᱞᱮᱠᱟ
ᱟᱞᱮ ᱦᱚᱸ ᱱᱤᱛᱚᱜ ᱫᱚ ᱱᱟᱯᱟᱭ ᱜᱮ ᱢᱮᱱᱟᱜ ᱞᱮᱭᱟ
ᱟᱪᱪᱷᱟ ᱟᱨ ᱟᱯᱮ ᱫᱚ ᱚᱲᱟᱜ ᱨᱮ ᱛᱤᱱ ᱦᱚᱲ ᱢᱮᱱᱟᱜ ᱯᱮᱭᱟ
ᱟᱞᱮ ᱦᱚᱸ ᱯᱩᱱ ᱦᱚᱲ ᱜᱮ ᱯᱩᱱ ᱦᱚᱲᱟᱞᱮ ᱦᱟᱸᱜ ᱤᱧ ᱫᱚ ᱦᱟᱸᱜ ᱢᱟᱨᱟᱝ ᱟᱨ ᱤᱧ ᱠᱷᱚᱱ ᱫᱚ ᱦᱟᱸᱜ ᱦᱩᱰᱤᱧᱤᱡ ᱫᱚ ᱢᱟᱹᱭ ᱢᱮᱱᱟᱭᱟ ᱟᱨ ᱟᱭᱩᱼᱵᱟᱵᱟ ᱵᱟᱱᱟ ᱦᱚᱲ ᱜᱮ ᱢᱮᱱᱟᱜ ᱠᱤᱱᱟᱹ
ᱟᱪᱪᱷᱟ ᱟᱪᱪᱷᱟ
ᱦᱮᱸ ᱦᱮᱸ
ᱦᱳᱭ ᱛᱟᱯᱮᱥ ᱛᱟᱦᱚᱞᱮ ᱟᱨ ᱟᱹᱛᱩ ᱫᱤᱥᱚᱢ ᱫᱚ ᱟᱹᱛᱩ ᱫᱤᱥᱚᱢ ᱫᱚ ᱚᱠᱟᱱ ᱥᱮᱫ ᱢᱟᱹᱞᱤᱠᱮᱫᱟ ᱥᱤᱞ ᱫᱟᱹ
ᱦᱳᱭ ᱱᱚᱛᱮ ᱥᱤᱞᱫᱟᱹ ᱥᱮᱫ
ᱟᱪᱪᱷᱟ ᱟᱪᱪᱷᱟ
ᱟᱫᱚ ᱯᱟᱴᱟᱵᱤᱫᱟᱹ ᱧᱮᱞ ᱫᱚ ᱦᱮᱡ ᱟᱠᱟᱱᱟᱵᱤᱱ ᱛᱚ ᱱᱚᱛᱮ
ᱦᱳᱭ ᱪᱟᱞᱟᱣ ᱠᱟᱱᱟᱞᱤᱧ
ᱵᱷᱟᱜᱮ ᱜᱮ
ᱦᱳᱭ ᱟᱨ ᱛᱟᱦᱚᱞᱮ ᱦᱚᱞᱟ ᱢᱟᱫᱷᱮᱨ ᱜᱮ ᱱᱚᱜᱼᱚᱭ ᱵᱩᱨᱩ ᱵᱚᱸᱜᱟ ᱦᱩᱭ ᱱᱟ ᱛᱚ ᱧᱮᱞ ᱦᱮᱡ ᱞᱮᱱᱟᱵᱮᱱ ᱥᱮ ᱵᱟᱝᱟ
ᱵᱩᱨᱩ ᱵᱚᱸᱜᱟ ᱧᱮᱞ ᱫᱚ ᱦᱟᱸᱜ ᱱᱤᱭᱟᱹ ᱵᱟᱨ ᱫᱚ ᱵᱟᱝ ᱪᱟᱞᱟᱣ ᱦᱩᱭᱩ ᱠᱟᱱᱟ ᱟᱫᱚ ᱟᱹᱞᱤᱧ ᱦᱚᱸ ᱦᱟᱸᱜ ᱚᱱᱠᱟ ᱫᱚ ᱚᱲᱟᱜ ᱨᱮᱫᱚ ᱦᱟᱸᱜ ᱵᱟᱹᱱᱩᱜ ᱞᱤᱧᱟᱹ ᱛᱚ ᱚᱲᱟᱜ ᱠᱚᱨᱮ ᱠᱷᱚᱱ ᱫᱚᱠᱚ ᱪᱟᱞᱟᱣ ᱞᱮᱱ ᱜᱮᱭᱟ
ᱛᱚ ᱟᱹᱞᱤᱧ ᱜᱮ ᱦᱟᱸᱜ ᱵᱟᱹᱞᱤᱧ ᱪᱟᱞᱟᱣ ᱠᱟᱱᱟ ᱦᱳᱭ
ᱟᱪᱪᱷᱟ ᱟᱪᱪᱷᱟ ᱟᱵᱮᱱ ᱦᱚᱸ ᱪᱮᱫ ᱞᱮᱠᱟ ᱵᱟᱨᱦᱮ ᱠᱚᱨᱮ ᱜᱮᱵᱮᱱ ᱛᱟᱦᱮᱱ ᱜᱮᱭᱟ ᱥᱮ ᱪᱮᱫ
ᱦᱮᱸ ᱦᱮᱸ ᱱᱤᱛᱚᱜ ᱫᱚ ᱯᱟᱲᱦᱟᱣ ᱥᱩᱛᱨᱚ ᱢᱟᱱᱮ ᱚᱲᱟᱜ ᱨᱮᱫᱚ ᱦᱟᱸᱜ ᱛᱟᱦᱮᱱ ᱫᱚ ᱵᱟᱝ ᱦᱩᱭᱩᱜ ᱜᱮᱭᱟ ᱩᱱᱟᱹᱜ ᱫᱚ
ᱟᱪᱪᱷᱟ ᱟᱪᱪᱷᱟ ᱪᱮᱫ ᱠᱟᱱ ᱱᱚᱝᱠᱟ ᱦᱳᱥᱴᱮᱞ ᱠᱚᱨᱮ ᱵᱮᱱ ᱛᱟᱦᱮᱱᱟ ᱥᱮ ᱪᱮᱫ
ᱦᱳᱥᱴᱮᱞ ᱫᱚ ᱵᱟᱝ ᱦᱟᱸᱜ ᱢᱮᱥ ᱚᱱᱠᱟ ᱢᱮᱥ ᱠᱚᱨᱮ ᱜᱮ ᱦᱟᱸᱜ
ᱟᱪᱪᱷᱟ ᱟᱪᱪᱷᱟ
ᱦᱳᱭ
ᱛᱟᱦᱚᱞᱮ ᱱᱚᱛᱮ ᱟᱵᱮᱱ ᱫᱚ ᱦᱮᱡ ᱵᱟᱲᱟ ᱟᱠᱟᱱᱟᱵᱤᱱ ᱥᱮ ᱵᱟᱝ ᱵᱟᱸᱫᱷᱣᱟᱱ ᱥᱮᱱ ᱵᱟᱸᱫᱷᱣᱟᱱ ᱱᱚᱣᱟ ᱥᱟᱭᱤᱴ ᱨᱮ
ᱚᱱᱛᱮ ᱫᱚ ᱵᱟᱝ ᱪᱟᱞᱟᱣ ᱦᱩᱭᱩ ᱟᱠᱟᱱᱟ ᱟᱫᱚ ᱚᱱᱛᱮ ᱦᱚᱸᱛᱚ ᱚᱱᱮ ᱵᱟᱸᱫᱳᱣᱟᱱ ᱚᱱᱟ ᱠᱚᱨᱮ ᱪᱮᱫ ᱯᱟᱛᱟ ᱠᱚ ᱦᱩᱭᱩᱜ ᱜᱮᱭᱟ
ᱦᱳᱭ
ᱚᱱᱟ ᱪᱮᱫ ᱵᱚᱨᱚ ᱯᱟᱛᱟ ᱫᱚ ᱚᱱᱛᱮ ᱵᱟᱱᱫᱳᱣᱟᱱ ᱥᱮᱫ ᱜᱮᱛᱚ ᱦᱮᱸᱥᱮ
ᱦᱳᱭ ᱦᱳᱭ ᱦᱳᱭ ᱵᱟᱱᱫᱠᱣᱟᱱ ᱩᱸ ᱵᱟᱱᱫᱳᱣᱟᱱ ᱠᱷᱚᱱᱟᱜ ᱚᱱᱟ ᱵᱚᱨᱚ ᱵᱮᱱ ᱟᱸᱡᱚᱢ ᱠᱟᱫᱟ ᱵᱚᱨᱚ
ᱦᱮᱸ ᱟᱸᱡᱚᱢ ᱠᱟᱫᱟᱞᱮ
ᱦᱳᱭ ᱚᱱᱟ ᱵᱚᱨᱚ ᱢᱳᱲ ᱠᱷᱚᱱᱟᱜ ᱜᱮ ᱟᱨ ᱠᱟᱹᱴᱤᱡ ᱢᱟᱲᱟᱝ ᱧᱚᱜ ᱨᱮ ᱚᱸᱰᱮ ᱦᱳᱭᱳᱜᱼᱟ ᱯᱟᱛᱟ ᱚᱱᱟᱜᱮ ᱵᱚᱨᱚ ᱯᱟᱛᱟ ᱠᱚ ᱞᱟᱹᱭ ᱠᱟᱜ-ᱟ
ᱟᱯᱮ ᱡᱟᱸᱦᱟ ᱚᱲᱟᱜ ᱠᱷᱚᱱ ᱫᱚ ᱛᱤᱱᱟᱹᱜ ᱥᱟᱺᱜᱤᱧ ᱜᱮᱭᱟ
ᱥᱟᱺᱜᱤᱧ ᱜᱮᱭᱟ ᱦᱩᱭᱩᱜᱼᱟ ᱯᱚᱸᱪᱤᱥ ᱛᱤᱨᱤᱥ ᱠᱤᱞᱳᱢᱤᱴᱟᱨ
ᱦᱮᱸ ᱚᱱᱟ ᱫᱚ ᱦᱟᱸᱜ ᱫᱚᱢᱮ ᱥᱟᱺᱜᱤᱧ ᱫᱚ ᱵᱟᱠᱚ ᱞᱟᱹᱭᱟ ᱦᱟᱸᱜ
ᱦᱳᱭ ᱟᱫᱚ
ᱦᱮᱸ ᱪᱟᱞᱟᱣ ᱦᱩᱭᱩᱜ ᱢᱟᱱᱮ ᱟᱫᱚ ᱵᱚᱪᱷᱚᱨ ᱜᱮᱯᱮ ᱪᱟᱞᱟᱜ ᱜᱮᱭᱟ ᱛᱚ ᱛᱟᱦᱞᱮ
ᱵᱚᱪᱷᱚᱨ ᱛᱚ ᱵᱟᱝ-ᱟ ᱟᱫᱚ ᱵᱚᱨᱚ ᱯᱟᱛᱟ ᱫᱚ ᱧᱮᱞ ᱦᱩᱭ ᱠᱟᱱᱟ ᱚᱱᱠᱟ ᱢᱤᱫ ᱫᱷᱟᱣ ᱵᱟᱨ ᱫᱷᱟᱣ ᱜᱮ ᱪᱟᱞᱟᱣ ᱦᱩᱭ ᱠᱟᱱᱟ᱾ ᱵᱚᱪᱷᱚᱨ ᱫᱚ ᱩᱱᱟᱹᱜ ᱪᱟᱞᱟᱣ ᱵᱟᱭ ᱦᱩᱭᱩᱜ ᱜᱮᱭᱟ᱾
ᱦᱩᱸ
ᱦᱳᱭ
ᱪᱮᱫ ᱟᱨ ᱪᱮᱫ ᱯᱟᱛᱟ ᱠᱚ ᱯᱟᱝᱠᱷᱟ ᱯᱟᱛᱟ ᱵᱮᱱ ᱟᱸᱡᱚᱢ ᱟᱠᱟᱫᱟ ᱥᱮ ᱪᱮᱫ
ᱦᱳᱭ ᱚᱸᱰᱮ ᱜᱮ ᱦᱩᱭᱩᱜ ᱜᱮᱭᱟ ᱚᱱᱟ ᱦᱚᱸᱛᱚ
ᱚ ᱚᱱᱟ ᱜᱮ ᱠᱟᱱᱟ
ᱦᱳᱭ
ᱥᱮ ᱚ ᱟᱹᱞᱤᱧ ᱦᱟᱸᱜ ᱵᱟᱹᱞᱤᱧ ᱵᱟᱲᱟᱭᱟ ᱛᱚ ᱦᱚᱲ ᱠᱚ ᱴᱷᱮᱱ ᱜᱮ ᱟᱸᱡᱚᱢ ᱦᱩᱭ ᱠᱟᱱᱟ ᱪᱟᱞᱟᱹᱣ ᱫᱚ ᱵᱟᱝᱜᱮ ᱦᱩᱭ ᱠᱟ
ᱛᱟᱞᱦᱮ ᱵᱚᱨᱚ ᱯᱟᱛᱟ ᱠᱚᱫᱚ ᱦᱮᱡ ᱵᱟᱲᱟ ᱠᱟᱱᱟ ᱵᱮᱱ ᱥᱮ ᱵᱟᱝᱟ
ᱵᱟᱝᱟ ᱚᱱᱟ ᱥᱟᱭᱤᱰ ᱫᱚ ᱮᱠᱟᱞᱜᱮ ᱢᱤᱫ ᱫᱷᱟᱣ ᱦᱚᱸ ᱪᱟᱞᱟᱣ ᱫᱚ ᱵᱟᱝ ᱦᱩᱭ ᱠᱟᱱᱟ
ᱚ ᱟᱪᱪᱷᱟ ᱛᱟᱦᱚᱞᱮ ᱟᱯᱮ ᱴᱷᱮᱱ ᱚᱸᱰᱮ ᱡᱟᱦᱟᱸ ᱥᱤᱞᱫᱟᱹ ᱯᱟᱛᱟ ᱦᱩᱭᱩᱜᱼᱟ ᱯᱟᱴᱟᱵᱤᱸᱫᱟᱹ ᱚᱱᱟ ᱫᱚ ᱯᱨᱚᱛᱤ ᱥᱮᱨᱢᱟ ᱜᱮᱛᱚ ᱠᱚ ᱧᱮᱞᱟ᱾
ᱦᱮᱸ ᱱᱚᱰᱮ ᱫᱚ ᱦᱟᱸᱜ ᱯᱚᱛᱤ ᱥᱮᱨᱢᱟ ᱜᱮ ᱟᱫᱚ ᱥᱩᱨ ᱜᱮᱭᱟ ᱱᱚᱰᱮ ᱫᱚ᱾
ᱦᱳᱭ ᱦᱳᱭ ᱚᱱᱛᱮ ᱨᱮ ᱡᱟᱦᱟᱸ ᱟᱹᱞᱤᱧ ᱵᱚᱠᱚᱧ ᱵᱟᱞᱤᱧ ᱞᱟᱹᱭ ᱠᱟᱜᱼᱟ ᱩᱱᱤ ᱵᱚᱠᱚᱧ ᱛᱚ ᱚᱱᱛᱮ ᱥᱤᱞᱫᱟᱹ ᱥᱮᱨᱮᱜᱮ ᱯᱟᱲᱦᱟᱜᱼᱟᱭ ᱟᱫᱚ ᱢᱮᱥ ᱨᱮ ᱛᱟᱦᱮᱱᱟᱭ᱾
ᱟᱪᱪᱷᱟ ᱟᱫᱚ ᱦᱟᱸᱜ ᱱᱚᱛᱮ ᱦᱚᱸ ᱟᱫᱚ ᱟᱹᱰᱤ ᱜᱟᱱ ᱤᱥᱠᱩᱞ ᱠᱚᱞᱮᱡᱽ ᱠᱚ ᱢᱮᱱᱟᱜ ᱟᱛᱚ
ᱦᱳᱭ ᱦᱳᱭ ᱦᱳᱭ ᱦᱳᱭ
ᱦᱮᱞᱳ
ᱦᱳᱭ ᱞᱟᱹᱭᱵᱮᱱ
ᱵᱟᱵᱤᱱ ᱵᱟᱝ ᱟᱸᱡᱚᱢᱚᱜ ᱠᱟᱱᱟ ᱥᱮ ᱵᱟᱵᱤᱱ ᱞᱟᱹᱭᱮᱫ ᱫᱚ ᱪᱮᱫ ᱦᱚᱸ
ᱵᱟᱝ-ᱟ ᱵᱟᱝ-ᱟ ᱟᱸᱡᱚᱢᱚᱜ ᱠᱟᱱ ᱜᱮᱭᱟ᱾
ᱡᱮ ᱟᱹᱵᱤᱱ ᱫᱚ ᱢᱟᱱᱮ ᱚᱲᱟᱜ ᱠᱚᱨᱮ ᱫᱚ ᱛᱟᱦᱚᱞᱮ ᱩᱱᱟᱹᱜ ᱵᱟᱵᱤᱱ ᱛᱟᱦᱮᱱ ᱜᱮᱭᱟ ᱟᱫᱚ ᱚᱲᱟᱜ ᱠᱚᱨᱮᱱᱟᱜ ᱠᱟᱹᱢᱤ ᱠᱚᱦᱚᱸ ᱛᱟᱦᱞᱮ ᱛᱚ ᱵᱟᱹᱵᱤᱱ ᱵᱟᱲᱟᱭᱟ ᱚᱱᱠᱟ ᱫᱚ ᱦᱟᱸᱜ
ᱦᱳᱭ ᱚᱱᱠᱟ ᱵᱟᱲᱟᱭ ᱵᱚᱞᱛᱮ ᱪᱮᱫ ᱚᱲᱟᱜ ᱠᱚᱨᱮ ᱡᱚᱠᱷᱚᱱ ᱞᱤᱧ ᱪᱟᱞᱟᱜ ᱜᱮᱭᱟ ᱚᱲᱟᱜ ᱠᱚᱨᱮᱱᱟᱜ ᱞᱤᱧ ᱠᱟᱹᱢᱤ ᱜᱮᱭᱟ ᱾ ᱛᱚ ᱱᱚᱜᱼᱚᱭ ᱥᱟᱢᱱᱮ ᱱᱤᱛᱳᱜ ᱫᱚ ᱦᱟᱸᱜ ᱵᱤᱱᱤᱰ ᱥᱮᱴᱮᱨᱚᱜ ᱠᱟᱱᱟ ᱛᱚ ᱟᱫᱚ ᱚᱱᱟ ᱵᱤᱱᱤᱰ ᱮᱢ ᱠᱟᱛᱮᱫ ᱜᱮ ᱢᱮᱱ ᱦᱩᱭᱩᱜ ᱠᱟᱱᱟ ᱚᱲᱟᱜ ᱠᱚᱨᱮ ᱪᱟᱥᱵᱟᱥ ᱠᱟᱹᱢᱤ ᱠᱚ ᱥᱮᱥᱴᱮᱨᱚᱜ ᱠᱟᱱᱟ ᱚᱱᱟ ᱠᱚ ᱩᱱ ᱥᱚᱢᱟᱭ ᱪᱟᱞᱟᱜ ᱦᱩᱭᱩᱜᱼᱟ ᱤᱱᱟ ᱚᱠᱛᱚ ᱟᱨ ᱠᱤᱪᱷᱩ ᱫᱤᱱ ᱯᱚᱨᱮ ᱵᱤᱱᱤᱰ ᱥᱮᱴᱮᱨᱚᱜ ᱠᱟ ᱠᱟ ᱚᱱᱟ ᱵᱤᱱᱤᱰ ᱮᱢ ᱠᱟᱛᱮ ᱦᱟᱸᱜ ᱪᱟᱞᱟᱜ ᱦᱩᱭᱩᱜᱼᱟ᱾
ᱯᱟᱲᱦᱟᱣ ᱥᱟᱶᱛᱮ ᱠᱟᱹᱢᱤ ᱠᱚᱦᱚᱸ ᱞᱟᱹᱠᱛᱤ ᱠᱟᱱ ᱜᱮᱭᱟ ᱡᱮ ᱯᱟᱲᱦᱟᱣ ᱞᱮᱱᱠᱷᱟᱱ ᱜᱮ ᱪᱟᱹᱠ ᱠᱤᱨᱤ ᱧᱟᱢᱚᱜᱼᱟ ᱚᱱᱠᱟᱱ ᱱᱤᱛᱳᱜ ᱫᱚ ᱚᱱᱠᱟ ᱫᱚ
ᱦᱳᱭ ᱦᱳᱭ ᱦᱳᱭ ᱦᱳᱭ ᱟᱨ ᱱᱤᱛᱳᱜ ᱠᱷᱚᱱᱟᱜ ᱠᱟᱹᱢᱤ ᱦᱚᱸ ᱵᱟᱝ ᱥᱮᱲᱟ ᱤᱫᱤ ᱞᱮᱠᱷᱟᱱ ᱯᱚᱨᱚᱵᱚᱨᱛᱤ ᱠᱟᱞ ᱨᱮ ᱦᱟᱸᱜ ᱚᱥᱩᱵᱤᱫᱷᱟᱟ ᱦᱩᱭᱩᱜᱼᱟ
ᱦᱮᱸ ᱢᱟᱱᱮ ᱱᱤᱛᱳᱜ ᱠᱷᱚᱱ ᱚᱵᱷᱟᱥ ᱛᱟᱦᱮᱸ ᱞᱮᱱ ᱠᱷᱟᱱ ᱫᱚ ᱚᱱᱟ ᱫᱚ ᱯᱚᱨᱮᱛ ᱛᱮ ᱠᱟᱹᱢᱤ ᱨᱮᱦᱚᱸ ᱢᱟᱱᱮ ᱥᱚᱦᱚᱡᱚᱜᱼᱟ
ᱦᱳᱭ ᱦᱳᱭ ᱦᱳᱭ ᱦᱳᱭ ᱦᱳᱭ ᱛᱚ ᱟᱯᱮ ᱚᱱᱛᱮ ᱥᱮᱱ ᱫᱚ ᱵᱩᱨᱩ ᱠᱚ ᱢᱮᱱᱟᱜ ᱟᱠᱟᱫ ᱥᱮ ᱵᱟᱝ-ᱟ᱾
ᱵᱩᱨᱩ ᱫᱚ ᱦᱟᱸᱜ ᱚᱱᱟ ᱡᱟᱦᱟᱸ ᱦᱚᱞᱟ ᱢᱟᱫᱷᱮᱨ ᱦᱩᱭᱮᱱ ᱫᱚ ᱢᱟᱨᱟᱝ ᱵᱩᱨᱩ ᱚᱱᱟ ᱠᱚᱜᱮ ᱵᱚ
ᱟᱪᱪᱷᱟ ᱟᱪᱪᱷᱟ
ᱢᱟᱱᱮ ᱟᱞᱮ ᱫᱚ ᱦᱟᱸᱜ ᱚᱱᱠᱟ ᱵᱩᱨᱩ ᱫᱤᱥᱚᱢ ᱫᱚ ᱵᱟᱝ ᱠᱟᱱᱟ ᱞᱮ ᱛᱚ ᱦᱟᱸᱜ
ᱚ ᱟᱪᱪᱷᱟ
ᱵᱩᱨᱩ ᱵᱚᱸᱜᱟᱭᱟ ᱠᱚ ᱵᱟᱹᱱᱩᱜ ᱵᱤᱱᱟ ᱛᱚ ᱚᱲᱟᱜ ᱨᱮᱫᱚ ᱦᱟᱸᱜ ᱵᱟᱹᱵᱤᱱ ᱦᱮᱡ ᱟᱠᱟᱱᱟ ᱢᱤᱫ ᱫᱷᱟᱣ ᱜᱟᱱ ᱫᱚ
ᱵᱟᱝ ᱟ ᱵᱟᱝ ᱵᱩᱨᱩ ᱵᱚᱸᱜᱟ ᱫᱚ ᱢᱤᱫ ᱫᱷᱟᱣ ᱦᱚᱸ ᱵᱟᱹᱞᱤᱧ ᱪᱟᱞᱟᱣ ᱟᱠᱟᱱᱟ ᱱᱤᱭᱟᱹ ᱥᱮᱨᱢᱟ ᱪᱟᱞᱟᱜ ᱞᱤᱧ ᱞᱟᱹᱭᱮᱫ ᱛᱟᱦᱮᱱᱟ ᱟᱫᱚ ᱱᱤᱭᱟᱹ ᱥᱮᱨᱢᱟ ᱫᱚ ᱫᱚᱢᱮ ᱫᱟᱜ ᱡᱟᱹᱲᱤᱼᱠᱮᱫᱟᱭ
ᱵᱩᱨᱩ ᱵᱚᱸᱜᱟ ᱨᱮᱫᱚ ᱯᱨᱚᱛᱮᱠ ᱵᱟᱨ ᱜᱮ ᱫᱟᱜ ᱜᱮᱭᱟ ᱛᱚ ᱱᱤᱭᱟᱹ ᱵᱟᱨ ᱫᱚ ᱵᱤᱥᱤ ᱧᱚᱜ ᱜᱮ ᱫᱟᱜ ᱟᱠᱟᱫᱟ
ᱦᱮᱸ ᱱᱤᱭᱟᱹ ᱠᱟᱹᱴᱤᱡ ᱵᱮᱥᱤ ᱧᱚᱜ ᱫᱟᱜ ᱠᱮᱫ ᱟᱫᱚ ᱚᱱᱟ ᱦᱚᱛᱮᱡ ᱛᱮ ᱪᱟᱞᱟᱣ ᱵᱟᱝ ᱦᱩᱭ ᱞᱮᱱᱟ
ᱡᱟᱦᱟᱸ ᱛᱤᱥ ᱫᱟᱲᱮᱭᱟᱜ ᱠᱷᱟᱱ ᱵᱤᱱ ᱢᱤᱫ ᱫᱷᱟᱣ ᱜᱟᱱ ᱨᱮᱦᱚᱸ ᱧᱮᱞ ᱤᱫᱤ ᱠᱟᱜ ᱵᱤᱱ
ᱦᱳᱭ ᱚᱱᱟ ᱢᱟ ᱢᱮᱱ ᱦᱩᱭᱩᱜ ᱠᱟᱱ ᱜᱮᱭᱟ ᱟᱫᱚ ᱱᱚᱜ ᱱᱚᱝᱠᱟ ᱱᱤᱭᱟᱹ ᱥᱮᱨᱢᱟ ᱢᱮᱱ ᱦᱩᱭᱩᱜ ᱠᱟᱱ ᱛᱟᱦᱮᱸᱱᱟ ᱫᱚᱢᱮ ᱫᱟᱜ ᱡᱟᱹᱲᱤ ᱠᱷᱟᱹᱛᱤᱨ ᱛᱮ ᱵᱟᱝ ᱪᱟᱞᱟᱣ ᱦᱩᱭ ᱞᱮᱱᱟ᱾
ᱟᱪᱪᱷᱟ
ᱦᱳᱭ
ᱛᱚ ᱡᱟᱦᱟᱸ ᱛᱤᱥᱚᱜ ᱫᱚ ᱟᱹᱵᱤᱱᱟᱜ ᱢᱟᱱᱮ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱞᱟᱹᱭᱵᱮᱱ
ᱦᱚᱸ ᱞᱟᱹᱭᱮᱜᱼᱟ ᱞᱤᱧ ᱡᱮ ᱱᱚᱼᱚᱭ ᱡᱮ ᱟᱵᱤᱱᱟᱜ ᱚᱞᱚᱜ ᱯᱟᱲᱦᱟ ᱛᱚ ᱚᱞ ᱪᱤᱠᱤ ᱤᱫᱤ ᱠᱟᱛᱮᱜ ᱟᱹᱵᱤᱱ ᱛᱤᱱᱟᱹᱜ ᱜᱟᱱ ᱢᱟᱱᱮ ᱵᱟᱰᱟᱭ ᱢᱮᱱᱟᱜ ᱛᱟᱵᱤᱱᱟ?
ᱟᱪᱪᱷᱟ ᱚᱞ ᱪᱤᱠᱤ ᱫᱚ ᱟᱹᱞᱤᱧ ᱫᱚ ᱱᱤᱭᱟᱹ ᱠᱟᱨᱚᱱ ᱛᱮ ᱦᱳᱭ ᱦᱳᱭ ᱦᱮ ᱛᱚ ᱟᱹᱞᱤᱧ ᱡᱟᱦᱟᱸ ᱱᱚ ᱚᱞ ᱪᱤᱠᱤ ᱤᱫᱤ ᱠᱟᱛᱮ ᱟᱹᱞᱤᱧ ᱠᱚᱞᱮᱡᱽ ᱞᱤᱧ ᱯᱟᱲᱟᱜ ᱠᱟᱱᱟ ᱥᱮ ᱚᱱᱟᱨᱥ ᱞᱤᱧ ᱠᱚᱨᱟᱣ ᱫᱟ ᱟᱹᱞᱤᱧ ᱱᱤᱭᱟᱹ ᱜᱮ ᱡᱮ ᱟᱵᱚᱣᱟᱜ ᱱᱚᱣᱟ ᱫᱚ ᱢᱤᱫᱴᱮᱱ ᱟᱭᱳ ᱟᱲᱟᱝ ᱠᱟᱱ ᱛᱟᱵᱚᱳᱱᱟ ᱟᱵᱚᱣᱟᱜ ᱡᱟᱦᱟᱸ ᱛᱤᱱᱟᱹᱜ ᱞᱟᱭᱞᱟᱠᱪᱟᱨ ᱟᱹᱨᱤᱪᱟᱹᱞᱤ ᱠᱚ ᱢᱮᱱᱟᱜ ᱛᱟᱵᱚᱱᱟ ᱚᱱᱟᱠᱚ ᱥᱟᱵ ᱨᱟᱠᱟᱵ ᱤᱫᱤ ᱦᱩᱭᱩᱜ ᱠᱟᱱᱟ ᱢᱟᱲᱟᱝ ᱥᱮᱱ ᱟᱨ ᱱᱚ ᱜᱮ ᱡᱩᱫᱤ ᱟᱵᱚ ᱵᱟᱵᱚᱱ ᱥᱟᱵ ᱫᱚᱦᱚᱭᱟ ᱛᱟᱦᱚᱞᱮ ᱦᱟᱯᱮᱱ ᱫᱤᱱ ᱨᱮ ᱟᱵᱚᱣᱟᱜ ᱱᱚᱣᱟ ᱜᱮ ᱮᱴᱠᱮᱴᱚᱬᱮ ᱦᱩᱭᱩᱜ ᱛᱟᱵᱚᱱᱟ
ᱮᱠᱫᱚᱢ
ᱟᱵᱚᱣᱟᱜ ᱟᱭᱳ ᱟᱲᱟᱝ ᱜᱮ ᱵᱟᱝ ᱛᱟᱦᱮᱱᱟ ᱥᱮ ᱟᱵᱚᱣᱟᱜ ᱞᱟᱹᱭ ᱞᱟᱠᱪᱟᱨ ᱟᱹᱨᱤᱪᱟᱹᱞᱤ ᱠᱚ ᱵᱚᱱ